ᱦᱮᱸ ᱟᱸᱡᱚᱢᱚᱜ ᱠᱟᱱᱟ
ᱦᱮᱞᱳ
ᱦᱮᱸᱫᱤᱭ-ᱟᱸᱡᱚᱢᱚᱠ ᱠᱟᱱᱟ
ᱦᱮᱞ-ᱳ
ᱫᱤ-ᱟ ᱟᱸᱡᱚᱢ ᱫᱟᱵᱤᱱ ᱥᱮ ᱵᱟᱝ
ᱦᱮᱸ ᱟᱸᱡᱚᱢ-ᱮᱫ ᱫᱟᱞᱤᱧ
ᱦᱮᱸ ᱟ
ᱞᱟᱹᱭ ᱫᱟᱞᱤᱧ
ᱦᱩᱸ-ᱦᱩᱸ
ᱦᱮᱸᱳ ᱪᱮᱫ ᱤᱫᱤ ᱠᱟᱛᱮᱜ ᱜᱟᱯᱟᱞ ᱢᱟᱨᱟᱣ ᱦᱩᱭᱩᱜᱼᱟ
ᱳᱸᱳᱸᱷ ᱟᱪᱪᱷᱟ ᱱᱮᱛᱟᱨ ᱨᱮᱱ ᱵᱮᱥᱤᱨ ᱵᱷᱟᱜᱽ ᱧᱮᱞ ᱢ-ᱟᱛᱳ ᱨᱮ ᱢᱟᱱᱮ ᱩᱸᱱ-ᱩᱱ ᱩᱸᱱᱚᱛᱤ ᱠᱟᱱ ᱨᱮᱦᱚᱸ ᱠᱤᱱᱛᱩ ᱢᱤᱫᱴᱮᱱ ᱡᱤᱱᱤᱥ ᱢᱮᱱᱟᱜ ᱜᱮᱭᱟ ᱟᱸᱱᱫᱷᱟ ᱯᱟᱹᱛᱭᱟᱹᱣ ᱢᱮᱱᱟᱜᱼᱟ ᱟᱥᱮ ᱵᱟᱝ ᱟᱛᱳ ᱨᱮ ᱡ ᱠᱚ ᱦᱮᱸᱥᱮ ᱵᱟᱝ ᱢᱟᱱᱮ ᱟᱹᱰᱤ ᱦᱚᱲ ᱧᱮᱞ ᱵᱮᱱ ᱡᱟᱦᱟᱱᱟᱜ ᱜᱤ ᱠᱚ ᱡᱟᱦᱟᱸ ᱪᱤᱠᱟᱹᱜᱼᱟ ᱨᱩᱣᱟᱹ ᱦᱟᱹᱥᱩ ᱰᱟᱠᱴᱟᱨ ᱴᱷᱮᱱ ᱫᱚ ᱵᱟᱠᱩ ᱪᱟᱞᱟᱜᱼᱟ ᱪᱟᱞᱟᱜ ᱟᱠᱩ ᱟᱹᱭ ᱚᱡᱷᱟ ᱴᱷᱮᱱ ᱟᱨᱠᱤ ᱟᱫᱚ ᱪᱮᱫ ᱞᱮᱠᱟ ᱚᱡᱷᱟ ᱴᱷᱮᱱ ᱪᱟᱞᱟᱣ ᱠᱟᱛᱮᱫ ᱮᱱᱛᱮ ᱡᱚᱠᱷᱚᱱ ᱧᱮᱞ ᱫᱟᱠᱚ ᱵᱟᱠᱚ ᱵᱟᱹᱥᱩᱟ ᱩᱱᱟ ᱟᱱᱮ ᱰᱟᱠᱴᱟᱨ ᱴᱷᱮᱱ ᱠᱚ ᱪᱟᱞᱟᱜᱼᱟ ᱟᱫᱚ ᱢᱩᱪᱟᱹᱫ ᱴᱟᱭᱤᱢ ᱨᱮ ᱪᱟᱞᱟᱣ ᱞᱮᱱ ᱠᱷᱟᱱ ᱠᱤ ᱡᱟᱦᱟᱱᱟᱜ ᱪᱤᱠᱟᱹ ᱫᱟᱲᱭᱟᱜ ᱰᱟᱠᱴᱨ ᱵᱟᱭ ᱪᱤᱠᱟᱹ ᱫᱟᱲᱮᱭᱟᱜᱼᱟᱸ ᱥᱮ ᱵᱟᱝ
ᱦᱮᱸ
ᱟᱫᱚ ᱞᱟᱥᱴᱤ ᱧᱮᱞ ᱵᱤᱱ ᱚᱱᱟ ᱟᱫᱚ ᱦᱮᱭᱛᱚ ᱚᱱᱠᱟ ᱛᱮ ᱦᱚᱲ ᱠᱩ ᱜᱩᱡᱩᱜ ᱠᱟᱱ ᱜᱮᱭᱟ ᱟᱨ ᱱᱚᱝᱠᱟ ᱦᱚᱞᱤᱧ ᱧᱮᱞ ᱟᱠᱟᱫᱟ ᱜᱚᱡ ᱟᱠᱟᱱᱟ ᱠᱚ ᱛᱟᱦᱞᱮ ᱟᱹᱵᱤᱱ ᱚᱱᱟ ᱚᱠᱟ ᱢᱮᱫ ᱛᱮᱵᱤᱱ ᱧᱮᱞ ᱠᱮᱭᱟ
ᱦᱳ ᱪᱮᱫ ᱠᱚ ᱞᱟᱹᱭ-ᱟ ᱢᱤᱫᱛᱤ-ᱟᱸ ᱯᱳᱭᱞᱳ ᱫᱚ ᱞᱟᱹᱭ ᱜᱟᱱᱚᱜᱼᱟ ᱡᱮ ᱱᱚᱜ ᱚᱭ ᱢᱟᱱᱮ ᱡᱷᱚᱛᱚ ᱦᱚᱲ ᱜᱮᱠᱚ ᱞᱟᱹᱭ ᱮᱫᱟ ᱥᱮ ᱡᱩᱜᱽ ᱥᱟᱶᱛᱮ ᱛᱟᱞ ᱵᱚᱱ ᱢᱤᱞᱟᱹᱣ ᱤᱫᱤᱭᱟ ᱦᱮᱸᱥᱮ ᱟᱫᱚ ᱱᱚᱶᱟ ᱠᱟᱛᱷᱟ ᱡᱩᱚᱫᱤᱢ ᱞᱟᱹᱭᱟ ᱡᱩᱜᱽ ᱥᱟᱶᱛᱮ ᱛᱟᱞ ᱢᱤᱞᱟᱹᱣ ᱨᱮᱱᱟᱜ ᱠᱟᱛᱷᱟ ᱛᱟᱦᱚᱞᱮ ᱦᱩᱭᱩᱜ ᱠᱟᱱᱟ ᱱᱚᱝᱠᱟ ᱡᱮ ᱱᱤᱛᱚᱜ ᱫᱚ ᱡᱩᱜ ᱫᱚ ᱟᱹᱰᱤᱴᱟᱜ ᱟᱹᱨᱩ ᱯᱷᱮᱨᱟᱣ ᱟᱠᱟᱱᱟ ᱦᱮᱸ ᱥᱮ ᱟᱭᱢᱟ ᱜᱟᱱ ᱥᱟᱬᱮᱥᱤᱭᱟᱹ ᱠᱚ ᱛᱟᱞᱟᱛᱮ ᱥᱮ ᱦᱚᱸᱜᱼᱚᱭ ᱰᱟᱠᱴᱟᱨ ᱠᱚᱣᱟᱜ ᱚᱱᱟ ᱥᱟᱶ-ᱛᱮ ᱩᱱᱠᱩ ᱥᱟᱬᱮᱥᱤᱭᱟᱹ ᱠᱚᱣᱟᱜ ᱡᱟᱦᱟᱸ ᱠᱟᱢᱤ ᱦᱚᱨᱟ ᱠᱚ ᱠᱟᱱᱟ ᱱᱚᱣᱟ ᱠᱚᱫᱚ ᱟᱹᱰᱤᱴᱟᱜ ᱞᱟᱦᱟ ᱪᱟᱞᱟᱣ ᱠᱟᱱᱟ ᱟᱫᱚ ᱚᱱᱟ ᱦᱤᱥᱟᱹᱵ ᱛᱮ ᱡᱩᱫᱤᱢ ᱧᱮᱞᱟ ᱡᱮ ᱟᱸ ᱛᱟᱦᱚᱞᱮ ᱤᱧ ᱫᱩᱧ ᱞᱟᱹᱭᱟ ᱟᱨ ᱠᱤ ᱢᱟᱱᱮ ᱱᱚᱜ-ᱚᱭ ᱡᱮ ᱚᱡᱷᱟ ᱚᱱᱟ ᱥᱟᱶᱛᱮ ᱡᱟᱦᱟᱸ ᱟᱹᱰᱤ ᱟᱭᱢᱟ ᱦᱚᱲ ᱜᱮ ᱧᱮᱞ ᱦᱩᱭ ᱟᱠᱟᱱᱟ ᱡᱮ ᱵᱤᱧ ᱠᱚᱠᱚ ᱜᱮᱨ ᱞᱮᱠ ᱠᱚ ᱠᱷᱟᱡ ᱞᱟᱦᱟ ᱫᱚ ᱚᱸᱰᱮ ᱠᱚ ᱪᱟᱞᱟᱜᱼᱟ ᱦᱮᱸ ᱟᱫᱚ ᱱᱚᱜᱼᱚᱷ ᱱᱚᱝᱠᱟ ᱛᱤᱠ-ᱟ ᱟᱭᱢᱟ ᱞᱮᱠᱟᱱ ᱦᱚᱲ ᱠᱚ ᱜᱚᱡ ᱫᱚᱠᱚ ᱜᱚᱡ ᱟᱠᱟᱱᱟ ᱟᱫᱚ ᱤᱱᱫᱧ
ᱦᱮᱸ ᱪᱮᱫᱟᱜ ᱵᱟᱸᱜ-ᱟ ᱵᱤᱧ ᱜᱮᱨ ᱛᱮᱫᱚ ᱜᱩᱡᱩᱜ ᱵᱟᱠᱷᱟᱱ ᱪᱤᱠᱟᱹᱜ ᱟᱢ ᱚᱱᱟ ᱫᱚ ᱠᱟᱛᱷᱟ ᱦᱩᱭᱩᱜ ᱠᱟᱱᱟ ᱵᱤᱧᱜᱮᱨ ᱫᱚ ᱛᱤᱱᱟᱹᱜ ᱛᱟᱲᱛᱤ ᱦᱟᱥᱯᱟᱛᱟᱞ ᱵᱤᱱ ᱪᱟᱞᱟᱣ ᱫᱟᱲᱮᱭᱟᱜᱼᱟ ᱩᱱᱟᱹᱜ ᱵᱷᱟᱜᱤ ᱟᱨ ᱦᱟᱸᱥᱯᱟᱛᱟᱞ ᱡᱟᱦᱟᱸ ᱢᱤᱫᱴᱮᱱ ᱛᱤ ᱵᱮᱱᱟᱢ ᱢᱤᱫᱴᱮᱱ ᱤᱭᱟᱹ ᱛᱟᱦᱮᱱᱟ ᱵᱷᱮᱠᱥᱤᱱ ᱦᱩᱭᱱᱟ ᱧᱟᱢ ᱞᱮᱠᱷᱟᱱ ᱮᱱᱠᱟ-ᱱᱟ ᱥᱚᱢᱵᱷᱚᱵᱚᱱᱟ ᱛᱟᱦᱮᱱᱟ ᱟᱨᱠᱤ
ᱦᱮᱸᱻᱦᱮᱸ
ᱟᱫᱚ ᱡᱚᱛᱚ ᱦᱟᱥᱯᱤᱛᱟᱞ ᱨᱮᱜᱤ ᱧᱤᱛᱚ ᱫᱚ ᱵᱟᱠ ᱠᱚ ᱫᱚᱦᱚᱭᱮᱫᱟ ᱢᱟᱱᱮ ᱵᱟᱝ ᱛᱟᱦᱮᱱ ᱠᱟᱱ ᱜᱮ ᱵᱟᱝ ᱮᱵᱮᱞᱮᱵᱮᱞ ᱵᱟᱝ ᱛᱟᱦᱮᱱ ᱠᱟᱱ ᱜᱮ ᱱᱚᱣᱟ ᱤᱭᱟᱹ ᱵᱷᱮᱠᱥᱤᱱ ᱛᱟ
ᱦᱮᱸ ᱟᱫᱚ ᱪᱮᱫᱠᱩ ᱞᱟᱹᱭᱟ ᱥᱟᱬᱮᱥ ᱠᱚ ᱛᱟᱞᱟ ᱛᱮᱫᱚ ᱞᱟᱹᱭ ᱜᱟᱱᱚᱜᱼᱟ ᱡᱮ ᱤᱧ ᱫᱩᱧ ᱞᱟᱹᱭᱟ ᱱᱚᱣᱟ ᱠᱚᱫᱚ ᱵᱟᱝ ᱢᱟᱱᱮ ᱵᱟᱝ ᱠᱚᱨᱟᱣ ᱜᱮ ᱞᱟᱹᱠᱛᱤ᱾ ᱞᱟᱹᱠᱛᱤ ᱠᱟᱱᱟ᱾ ᱡᱮ ᱚᱡᱷᱟ ᱴᱷᱮᱱ ᱪᱟᱞᱟᱣ ᱥᱮ ᱵᱤᱧ ᱮ ᱜᱮᱨ ᱠᱮᱫ ᱨᱮᱦᱚᱸ ᱩᱱᱤ ᱴᱷᱮᱱ ᱜᱮ ᱪᱟᱞᱟᱜ ᱢᱮ᱾ ᱢᱚᱱᱮ ᱤᱧ ᱫᱚ ᱱᱚᱣᱟ ᱠᱚᱫᱚ ᱵᱟᱝ ᱠᱚᱨᱟᱣ ᱩᱪᱤᱛ ᱠᱟᱱᱟ ᱪᱮᱫᱟᱜ ᱥᱮ ᱢᱟᱱᱮ ᱥᱟᱱᱟᱢ ᱦᱚᱲ ᱠᱚ ᱟᱛᱳ ᱴᱚᱞᱟ ᱠᱚᱨᱮᱱ ᱦᱚᱸ ᱧᱮᱞ ᱢᱮ ᱞᱟᱹᱭᱟ ᱠᱚ ᱡᱮ ᱡᱩᱜᱽ ᱥᱟᱶᱛᱮ ᱛᱟᱞ ᱢᱤᱞᱟᱹᱣ ᱤᱫᱤ ᱦᱩᱭᱩᱜᱜᱼᱟ ᱛᱚᱞᱮ ᱡᱩᱜᱽ ᱥᱟᱶᱛᱮ ᱡᱩᱫᱤ ᱟᱢ ᱛᱟᱦᱮᱢ ᱢᱤᱞᱟᱹᱣᱟ ᱛᱟᱦᱚᱞᱮ ᱛᱟᱭᱚᱢ ᱥᱮᱫ ᱫᱚ ᱪᱮᱫᱟᱜ ᱮᱢ ᱨᱩᱣᱟᱹᱲ ᱠᱟᱱᱟ ᱟᱨᱠᱤ᱾
ᱦᱩᱸ ᱦᱩᱸ ᱦᱩᱸ ᱚᱱᱮ ᱟᱸᱫᱷᱟ ᱯᱟᱹᱛᱭᱟᱹᱣ ᱢᱮᱱᱟᱜᱼᱟ ᱵᱟᱝ ᱟᱫᱚ ᱱᱚᱣᱟ ᱮᱢᱚᱱ ᱵᱷᱟᱵᱛᱮ ᱟᱵᱚ ᱥᱚᱢᱟᱡᱽ ᱨᱮ ᱢᱮᱱᱟᱜᱼᱟ ᱡᱟᱦᱟᱸ ᱫᱚ ᱩᱱᱠᱩ ᱫᱚ ᱵᱟᱵᱮᱱ ᱯᱤᱛᱤᱭᱟᱣ ᱦᱚᱪᱚ ᱫᱟᱲᱮ ᱠᱣᱟ ᱟᱵᱤᱱ ᱡᱟᱦᱟᱸ ᱛᱤᱱᱟᱹᱜ ᱵᱩᱡᱷᱟᱹᱣ ᱪᱮᱥᱴᱟᱭᱟ ᱵᱤᱱ᱾ ᱵᱟᱝᱠᱚ ᱢᱟᱱᱟᱣ ᱞᱟᱹᱜᱤᱫᱚᱜᱼᱟ᱾
ᱦᱮᱸ ᱦᱮᱸ
ᱛᱯᱚᱨ ᱮᱢᱚᱱ ᱮᱢᱚᱱ ᱡᱩᱠᱛᱤ ᱠᱚ ᱮᱢᱟ ᱵᱤᱱᱟ ᱡᱟᱦᱟᱸ ᱫᱚ ᱟᱹᱵᱤᱱ ᱚᱱᱟ ᱡᱩᱠᱛᱤ ᱨᱮᱱᱟᱜ ᱫᱚ ᱛᱮᱞᱟ ᱵᱟᱵᱤᱱ ᱮᱢ ᱫᱟᱲᱮᱭᱟᱠᱚᱣᱟ ᱚᱸᱰᱮ ᱵᱤᱱ ᱦᱟᱨᱟᱜᱼᱟ᱾
ᱦᱮᱸ ᱧᱮᱞ ᱵᱟᱲᱟ ᱦᱚᱸ ᱦᱩᱭ ᱠᱟᱱᱟ ᱛᱚ ᱟᱛᱳ ᱴᱚᱞᱟ ᱠᱚᱨᱮᱜ ᱛᱟᱦᱮᱱ ᱦᱩᱭᱩᱜᱼᱟ ᱱᱤᱡᱮ ᱦᱚᱸ ᱧᱮᱞ ᱵᱟᱲᱟ ᱦᱩᱭ ᱟᱠᱟᱱᱟ ᱡᱮ ᱟᱹᱰᱤ ᱟᱭᱢᱟ ᱞᱮᱠᱟᱱᱟᱜ ᱚᱱᱠᱟᱱᱟᱜ ᱯᱚᱨᱤᱥᱛᱷᱤᱛᱤ ᱠᱚ᱾ ᱦᱩᱭ ᱵᱟᱲᱟ ᱟᱠᱟᱱᱟ ᱟᱛᱳ ᱨᱮ ᱧᱮᱞ ᱵᱟᱲᱟ ᱦᱩᱭ ᱟᱠᱟᱱᱟ᱾ ᱟᱫᱚ ᱫᱚᱢᱮ ᱠᱷᱟᱨᱟᱯ ᱧᱚᱜ ᱜᱮ ᱵᱩᱡᱷᱟᱹᱜᱼᱟ᱾ ᱟᱨᱠᱤ ᱡᱮ ᱟᱛᱳ ᱠᱚ ᱨᱮᱱ ᱜᱮ ᱢᱮᱱᱟᱜ ᱠᱚᱣᱟ ᱢᱤᱫ ᱵᱟᱨᱭᱟ ᱦᱚᱲ ᱠᱚ ᱞᱟᱹᱭᱟ ᱵᱟᱝᱢᱟ ᱡᱩᱜ ᱥᱟᱶᱛᱮ ᱛᱟᱞ ᱢᱤᱞᱟᱹᱣ ᱤᱫᱤ ᱦᱩᱭᱩᱜᱼᱟ᱾ ᱢᱮᱱᱠᱷᱟᱱ ᱩᱱᱠᱩ ᱜᱮᱢ ᱧᱮᱞ ᱠᱚᱣᱟ ᱡᱮ ᱦᱚᱜᱼᱱᱟ ᱡᱤᱱᱤᱥ ᱠᱚ ᱢᱟᱱᱮ ᱠᱚ ᱥᱟᱵ ᱫᱚᱦᱚ ᱟᱠᱟᱫᱟ ᱠᱩᱥᱤᱭᱟᱜ ᱠᱟᱱᱟ ᱠᱚ᱾ ᱟᱫᱚ ᱩᱱᱠᱩ ᱛᱚ ᱦᱟᱸᱜ ᱡᱮᱦᱮᱛᱩ ᱟᱠᱚ ᱫᱚ ᱵᱟᱠᱚ ᱵᱩᱡ ᱫᱟᱲᱮᱭᱟᱜ ᱠᱟᱱᱟ ᱥᱮ ᱩᱱᱠᱩ ᱵᱩᱡᱷᱟᱹᱣ ᱫᱚ ᱠᱟᱹᱴᱤᱡ ᱢᱩᱥᱠᱤᱞ᱾
ᱟᱸᱡᱷᱟᱸᱴ ᱜᱮᱭᱟ ᱢᱤᱫᱴᱮᱱ ᱟᱨ ᱢᱤᱫᱴᱮᱱ ᱧᱮᱞ ᱵᱤᱱ ᱱᱚᱜᱼᱚᱭ ᱡᱟᱦᱟᱸᱭ ᱦᱩᱰᱤᱧ ᱦᱩᱰᱤᱧ ᱜᱤᱫᱽᱨᱟᱹ ᱠᱚᱠᱚ ᱦᱟᱨᱟᱜ ᱠᱟᱱᱟ ᱢᱟᱹᱭ ᱵᱟᱹᱵᱩ ᱛᱟᱠᱚ᱾ ᱟᱫᱚ ᱠᱟᱹᱴᱤᱡ ᱠᱷᱚᱱᱟᱜ ᱩᱱᱠᱩ ᱪᱮᱫ ᱵᱚᱱ ᱥᱮᱬᱟ ᱠᱚ ᱠᱟᱱᱟ ᱡᱮ ᱚᱸᱰᱮ ᱵᱷᱩᱛ ᱢᱮᱱᱟᱭᱟ᱾ ᱥᱮ ᱦᱟᱸᱰᱮ ᱦᱟᱹᱱᱤ ᱢᱮᱱᱟᱭ ᱱᱚᱝᱠᱟ ᱢᱤᱫᱴᱮᱱ ᱵᱚᱛᱚᱨᱟᱱ ᱡᱤᱱᱤᱥ ᱛᱟᱦᱚᱞᱮ ᱩᱱᱠᱩ ᱛᱚ ᱚᱱᱮ ᱠᱟᱹᱴᱤᱡ ᱠᱷᱚᱱᱟᱜ ᱵᱚᱦᱚᱜ ᱨᱮ ᱚᱱᱟ ᱡᱤᱱᱤᱥᱴᱟᱜ ᱵᱚᱱ ᱵᱟᱭ ᱟᱠᱚ ᱠᱟᱱᱟ ᱛᱟᱦᱚᱞᱮ ᱩᱱᱠᱩ ᱫᱚ ᱟᱫᱚ ᱚᱱᱟ ᱫᱚ ᱚᱱᱟ ᱩᱭᱦᱟᱹᱨᱟ ᱛᱮᱜᱮ ᱛᱟᱦᱮᱸᱱᱟ ᱦᱮᱸ ᱥᱮ ᱵᱟᱝ? ᱛᱟᱦᱞᱮ ᱩᱱᱤ ᱫᱚ ᱦᱟᱨᱟ ᱦᱟᱨᱟᱫᱮ ᱡᱚᱠᱷᱚᱱ ᱚᱱᱟᱜᱮᱢ ᱟᱸᱡᱚᱢ ᱮᱭᱟ ᱛᱟᱦᱚᱞᱮ ᱩᱱᱤ ᱫᱚ ᱚᱱᱟ ᱪᱮᱛᱟᱱ ᱯᱟᱹᱛᱭᱟᱹᱣ ᱛᱮ ᱵᱟᱫᱽᱫᱷᱚᱜ ᱟᱭ᱾
ᱦᱮᱸ ᱦᱮᱸ ᱟᱨ ᱡᱮ ᱧᱮᱞ ᱦᱩᱭ ᱮᱱᱟ ᱱᱚᱜᱼᱚᱭ ᱱᱚᱝᱠᱟ᱾ ᱟᱭᱢᱟ ᱞᱮᱠᱟᱱᱟᱜ ᱩᱱᱠᱩ ᱚᱡᱷᱟᱯᱟᱛᱤ ᱠᱚᱴᱷᱮᱱ ᱠᱚ ᱪᱟᱞᱟᱜᱼᱟ᱾ ᱥᱟᱶᱛᱮ ᱧᱮᱞ ᱦᱳᱭ ᱠᱟᱱᱟ ᱩᱱᱠᱩ ᱢᱟ ᱡᱚᱢᱟᱜ ᱠᱚᱦᱚᱸ ᱡᱚᱢ ᱠᱚ ᱵᱟᱨᱚᱱ ᱠᱚᱣᱟ ᱟᱫᱚ ᱢᱤᱫ ᱴᱮᱡ ᱵᱟᱨᱭᱟ ᱦᱚᱲᱢᱟ ᱢᱮᱱᱟᱜ ᱠᱚᱣᱟ ᱱᱚᱝᱠᱟ ᱚᱱᱟ ᱵᱟᱝ ᱡᱚᱢ ᱠᱷᱟᱹᱛᱤᱨ ᱛᱮᱦᱚᱸ ᱦᱚᱲᱢᱚ ᱵᱟᱹᱲᱤᱡ ᱤᱫᱤᱜ ᱛᱟᱠ ᱟᱫᱚ ᱟᱛᱩ ᱴᱚᱞᱟ ᱨᱮ ᱛᱟᱦᱮᱸ ᱠᱟᱛᱮ ᱟᱭᱢᱟ ᱞᱮᱠᱟ ᱦᱟᱹᱱᱠᱩ ᱱᱟᱝᱠᱩ ᱠᱚ ᱢᱮᱛᱟ ᱵᱟᱲᱟ ᱟᱠᱚᱣᱟ ᱟᱨᱠᱤ ᱤᱧᱦᱚᱸ ᱚᱱᱟ ᱠᱚᱫᱚ ᱠᱟᱹᱴᱤᱡ ᱠᱤ ᱵᱟᱹᱧ ᱥᱟᱯᱳᱨᱴ ᱜᱮᱭᱟ ᱵᱟᱹᱧ ᱠᱩᱥᱤᱭᱟᱜ
ᱟᱪᱪᱷᱟ ᱟᱪᱪᱷᱟ ᱟᱨ ᱢᱤᱫᱴᱮᱱ ᱠᱟᱛᱷᱟ ᱵᱩᱡᱷᱟᱹᱣ ᱵᱤᱱ ᱪᱮᱫ ᱡᱤᱱᱤᱥ ᱞᱤᱧ ᱦᱤᱲᱤᱧ ᱠᱮᱫᱟᱞᱤᱧ ᱦᱟᱸᱜ ᱟᱪᱪᱷᱟ ᱞᱟᱹᱭ ᱞᱮᱵᱤᱱ ᱫᱤᱥᱟᱹ ᱞᱮᱠᱷᱟᱱᱤᱧ ᱞᱟᱹᱭᱫᱟ ᱦᱟᱸᱜ᱾
ᱦᱮᱸ ᱟᱨ ᱞᱟᱦᱟ ᱛᱮᱫᱚ ᱧᱮᱞ ᱠᱟᱱᱟ ᱡᱮ ᱦᱮᱸ ᱞᱟᱦᱟ ᱛᱮᱫᱚ ᱛᱟᱦᱮᱸ ᱠᱟᱱᱟ ᱟᱭᱢᱟ ᱞᱮᱠᱟᱱᱟᱜ ᱨᱟᱱ ᱨᱮᱦᱮᱫ᱾ ᱠᱚ ᱥᱮ ᱵᱤᱨ ᱵᱩᱨᱩ ᱠᱚᱨᱮ ᱧᱟᱢᱚᱜ ᱠᱟᱱ ᱛᱟᱦᱮᱸᱱᱟ ᱢᱮᱱᱠᱷᱟᱱ ᱫᱤᱱ ᱫᱤᱱ ᱛᱮ ᱚᱱᱟ ᱠᱚᱫᱚ ᱡᱚᱛᱚ ᱛᱚ ᱪᱟᱵᱟ ᱤᱫᱤ ᱠᱟᱱᱟ ᱥᱮ ᱟᱫᱚ ᱡᱩᱫᱤ ᱚᱱᱟ ᱠᱚ ᱟᱭᱢᱟ ᱞᱮᱠᱟᱱᱟᱜ ᱱᱟᱣᱟ ᱱᱟᱣᱟ ᱨᱳᱜᱽ ᱟᱡᱟᱨ ᱠᱚ ᱦᱩᱭᱩᱜ ᱠᱟᱱᱟ ᱡᱟᱦᱟᱸ ᱫᱚ ᱚᱱᱟ ᱵᱤᱨ ᱠᱚᱨᱮᱱᱟᱜ ᱨᱟᱱ ᱨᱮᱦᱮᱫ ᱠᱚ ᱛᱟᱞᱟ ᱛᱮᱫᱚ ᱠᱟᱹᱢᱤᱨᱮ ᱵᱟᱝ ᱢᱟᱱᱮ ᱦᱚᱲᱢᱚ ᱥᱟᱞᱟᱜ ᱚᱱᱟ ᱫᱚ ᱠᱳᱱᱳ ᱢᱟᱱᱮ ᱵᱟᱭ ᱞᱟᱹᱲᱦᱟᱹᱭ ᱫᱟᱲᱭᱟᱜ ᱠᱟᱱᱟ᱾ ᱚᱱᱟ ᱠᱚ ᱠᱷᱮᱛᱨᱮ ᱫᱚ ᱟᱵᱚ ᱫᱚ ᱦᱟᱥᱯᱟᱛᱟᱞ ᱥᱮ ᱰᱟᱠᱛᱟᱨ ᱴᱷᱮᱱ ᱪᱟᱞᱟᱣ ᱜᱮ ᱤᱧ ᱫᱩᱧ ᱞᱟᱹᱭᱟ ᱢᱟᱱᱮ ᱡᱚᱛ ᱡᱚᱛᱚ ᱠᱷᱚᱱᱟᱜ ᱵᱟᱹᱲᱛᱤ ᱞᱟᱹᱠᱛᱤ ᱠᱟᱱ ᱛᱟᱵᱚᱱᱟ
ᱢᱤᱫᱴᱮᱱ ᱡᱤᱱᱤᱥᱟᱜ ᱧᱮᱞ ᱵᱮᱱ ᱟᱛᱳ ᱴᱚᱞᱟ ᱠᱚᱨᱮ ᱫᱚ ᱵᱮᱥᱤᱜ ᱜᱮ ᱦᱩᱭᱩᱜᱼᱟ ᱡᱟᱦᱟᱸᱭ ᱵᱮᱥᱤ ᱠᱚ ᱵᱚᱭᱚᱥᱠᱚ ᱧᱚᱜ ᱜᱮᱭᱟ ᱟᱨ ᱵᱟᱝᱠᱷᱟᱱ ᱡᱟᱦᱟᱸᱭ ᱦᱚᱸ ᱦᱚᱭᱛᱚ ᱡᱟᱶᱟᱭ ᱵᱟᱹᱱᱩᱭᱮ ᱜᱚᱡ ᱠᱟᱱ ᱛᱟᱭ ᱟᱫᱚ ᱪᱮᱫ ᱧᱮᱞᱚᱜ ᱠᱟᱱᱟ ᱧᱮᱞ ᱦᱮᱸ ᱩᱱ ᱪᱮᱛᱟᱱᱚᱱ ᱦᱩᱭᱩᱜ ᱠᱟᱱᱟ ᱠᱟᱱᱟᱭ ᱦᱮᱸ ᱵᱟᱝ
ᱦᱮᱸ ᱦᱮᱸ
ᱦᱮᱞᱳ ᱛᱟᱯᱚᱨ ᱠᱷᱚᱵᱚᱨ ᱠᱚᱨᱮ ᱦᱚᱭᱛᱚ ᱵᱤᱱ ᱧᱮᱞ ᱠᱟᱜ ᱜᱮᱭᱟ ᱮᱸ ᱱᱚᱝᱠᱟ ᱰᱟᱹᱱ ᱚᱼᱚᱯᱵᱟᱫ ᱠᱟᱛᱮᱜ ᱟᱹᱰᱤ ᱦᱚᱲ ᱠᱚ ᱠᱩᱴᱟᱹᱢ ᱜᱚᱡ ᱠᱟᱜ ᱠᱚᱣᱟ ᱫᱟᱞ ᱜᱚᱡ ᱠᱟᱜ ᱠᱚᱣᱟ ᱵᱤᱱᱟᱹ ᱫᱳᱥ ᱛᱮ
ᱦᱮᱸ
ᱛᱚ ᱱᱚᱣᱟ ᱫᱚ ᱢᱤᱫᱴᱮᱱ ᱟᱵᱚ ᱢᱤᱫᱴᱮᱱ ᱟᱹᱰᱤ ᱢᱤᱴᱟᱝ ᱵᱟᱹᱲᱤᱡ ᱤᱭᱟᱹ ᱠᱟᱱᱟ ᱛᱚᱵᱮ ᱟᱹᱞᱤᱧ ᱦᱚᱞᱤᱧ ᱯᱟᱹᱛᱭᱟᱹᱜ ᱜᱮᱭᱟ ᱟᱨ ᱟᱹᱞᱤᱧ ᱦᱚᱞᱤᱧ ᱵᱩᱡᱽ ᱵᱟᱲᱟ ᱠᱟᱜ ᱜᱮᱭᱟ ᱡᱮ ᱮᱸ ᱥᱩᱵᱚ ᱥᱩᱠ ᱢᱮᱱᱟᱜᱼᱟ ᱢᱟᱱᱮ ᱚᱥᱩᱠ ᱥᱚᱠᱛᱤ ᱦᱚᱸ ᱢᱮᱱᱟᱜᱼᱟ ᱟᱫᱚ ᱱᱚᱝᱠᱟ ᱵᱟᱝ ᱡᱮ ᱯᱩᱨᱟᱹ ᱢᱮᱸᱫ ᱡᱟᱹᱯᱤᱫ ᱠᱟᱛᱮᱮᱫ ᱡᱟᱦᱱᱟᱜ ᱜᱮᱵᱚᱱ ᱯᱮᱛᱭᱟᱹᱜᱼᱟ ᱦᱮᱸ ᱥᱮ ᱵᱟᱝ
ᱦᱮᱸ ᱚᱱᱟ ᱫᱚ ᱟᱵᱚ ᱮᱠᱮ ᱰᱟᱠᱛᱟᱨ ᱠᱚᱴᱷᱮᱱ ᱵᱚᱱ ᱪᱟᱞᱟᱜᱼᱟ ᱨᱟᱱ ᱛᱮ ᱡᱩᱚᱫᱤ ᱵᱟᱝ ᱪᱟᱵᱟᱜ ᱱᱚᱝᱠᱟ ᱜᱮ ᱧᱮᱞᱟᱵᱚᱱ ᱟᱭᱢᱟ ᱞᱮᱠᱟᱱᱟᱜ ᱨᱳᱜ ᱟᱡᱟᱨ ᱠᱚ ᱱᱮᱛ ᱛᱩᱫ ᱠᱟᱱᱟ ᱡᱮᱟᱱ ᱟᱢ ᱫᱚ ᱵᱟᱢ ᱡᱚᱠᱷᱚᱢᱚᱜᱼᱟ ᱢᱮᱱᱠᱷᱟᱱ ᱴᱟᱴᱠᱟ ᱜᱮᱢ ᱜᱩᱡᱩᱜᱼᱟ ᱟᱨᱠᱤ
ᱦᱩᱸ ᱦᱩᱸ ᱟᱫᱚ ᱞᱟᱹᱭᱟ ᱠᱩ ᱡᱮ ᱩᱱᱤ ᱫᱚ ᱰᱟᱹᱱᱮ ᱡᱚᱢ ᱠᱮᱫᱮᱭᱟ ᱟᱫᱚ ᱛᱟᱦᱚᱞᱮ ᱟᱵᱚ ᱦᱚᱲ ᱦᱚᱯᱚᱱ ᱜᱮ ᱰᱟᱹᱱ ᱫᱚᱠᱚ ᱡᱚᱢᱮᱫ ᱵᱚᱱᱟ ᱟᱫᱚ ᱫᱤᱠᱩ ᱫᱚ ᱢᱮᱱᱟᱜ ᱠᱚᱣᱟᱞᱮ ᱩᱱᱠᱩ ᱫᱚ ᱪᱮᱫ ᱵᱟᱠᱚ ᱦ ᱠᱚᱣᱟ ᱩᱱᱠᱩ ᱢᱟ ᱩᱱᱟᱹᱜ ᱠᱤᱥᱬ ᱦᱚᱲ ᱠᱚ ᱵᱮᱱᱟᱜ ᱠᱟᱱᱟ ᱛᱟᱦᱞᱮ ᱩᱱᱠᱩ ᱪᱮᱛᱟᱱ ᱛᱚ ᱱᱚᱡᱚᱨ ᱞᱟᱜᱟᱣ ᱠᱚᱼᱟ ᱦᱮᱸ ᱥᱮ ᱵᱟᱝ
ᱦᱮᱸ ᱦᱮᱸ ᱟᱨ ᱱᱚᱣᱟ ᱠᱚᱫᱚ ᱢᱤᱫᱴᱮᱱ ᱵᱟᱹᱲᱤᱡ ᱠᱟᱱᱟ ᱠᱤ ᱟᱵᱚᱣᱟᱜ ᱥᱟᱶ ᱯᱟᱹᱨᱥᱤ ᱥᱚᱢᱟᱡᱽ ᱟᱹᱰᱤ ᱵᱟᱹᱲᱤᱡ ᱚᱨᱥᱚᱝ ᱮ ᱟᱹᱜᱩᱭᱫᱟ ᱱᱚᱣᱟ ᱠᱚ ᱠᱷᱟᱹᱛᱤᱨ ᱛᱮ ᱟᱨ ᱠᱟᱹᱴᱤᱡ ᱠᱷᱚᱱ ᱜᱤᱫᱽᱨᱟᱹ ᱚᱞᱚᱜ ᱯᱟᱲᱦᱟᱜ ᱵᱚᱱ ᱥᱮᱬᱟ ᱟᱠᱠᱚ ᱠᱟᱱ ᱨᱮᱦᱚᱸ ᱩᱱᱠᱩ ᱟᱨᱦᱚᱸ ᱚᱲᱟᱜ ᱨᱮ ᱦᱮᱡ ᱠᱟᱛᱮᱜ ᱢᱟᱱᱮ ᱱᱚᱜ ᱱᱚᱝᱠᱟᱱ ᱢᱤᱫᱴᱤᱡ ᱵᱟᱹᱲᱤᱡ ᱠᱟᱛᱷᱟ ᱛᱮᱵᱚᱱ ᱵᱚᱦᱚᱜ ᱨᱮ ᱵᱟᱹᱲᱤᱡᱼᱟ ᱩᱭᱦᱟᱹᱨ ᱵᱚᱱ ᱟᱹᱜᱩ ᱟᱠᱚ ᱠᱟᱱᱟ ᱱᱚᱣᱟ ᱠᱚᱫᱚ ᱵᱟᱝ ᱴᱷᱤᱠᱟ ᱚᱱᱟ ᱥᱟᱶᱛᱮ ᱡᱩᱚᱫᱤᱢ ᱧᱮᱞᱟ ᱦᱮᱸᱥᱮ
ᱱᱤᱛᱚᱜ ᱫᱚ ᱢᱤᱫᱴᱮᱱ ᱜᱮ ᱰᱟᱦᱟᱨ ᱫᱚ ᱡᱟᱦᱟᱸ ᱦᱩᱭᱩᱜ ᱠᱟᱱᱟ ᱥᱮᱪᱮᱫ ᱞᱟᱹᱠᱛᱤ ᱠᱟᱱᱟ ᱥᱮᱪᱮᱫ ᱪᱷᱟᱲᱟ ᱫᱚ ᱱᱚᱣᱟ ᱟᱸᱫᱷᱟ ᱯᱟᱹᱛᱭᱟᱹᱣ ᱠᱷᱚᱱᱟᱜ ᱢᱤᱫᱴᱮᱱ ᱡᱟᱦᱟᱸ ᱚᱱᱫᱚ ᱚ ᱡᱚᱜᱚᱛ ᱨᱮ ᱢᱮᱱᱟᱜ ᱵᱚᱱᱟ ᱵᱟᱝᱵᱚᱱ ᱩᱰᱩᱠ ᱫᱟᱲᱮᱭᱟᱜᱼᱟ
ᱦᱮᱸ ᱱᱚᱝᱠᱟ ᱜᱮ ᱪᱮᱫ ᱠᱚ ᱨᱮᱭᱟᱜ ᱯᱟᱲᱦᱟᱣ ᱛᱟᱞᱟ ᱛᱮᱦᱚᱸ ᱧᱮᱞ ᱠᱟᱱᱟ ᱡᱮ ᱟᱵᱚᱣᱟᱜ ᱟᱭᱢᱟ ᱞᱮᱠᱟᱱ ᱠᱟᱹᱦᱱᱤ ᱠᱚ ᱢᱮᱱᱟᱜᱼᱟ ᱡᱟᱦᱟᱸ ᱫᱚ ᱱᱤᱡᱮ ᱦᱚᱸ ᱯᱟᱲᱦᱟᱣ ᱦᱩᱭ ᱟᱠᱟᱱᱟ ᱚᱱᱠᱟ ᱜᱮ ᱢᱤᱫᱴᱟᱝ ᱛᱟᱦᱮᱸ ᱠᱟᱱᱟᱟᱱᱟ ᱢᱤᱫᱴᱮᱱ ᱠᱩᱲᱤ ᱜᱤᱫᱽᱨᱟᱹ ᱥᱩᱢᱤ ᱥᱮ ᱪᱮᱫ ᱧᱩᱛᱩᱢ ᱛᱟᱦᱮᱸ ᱠᱟᱱ ᱛᱟᱭᱟ
ᱦᱩᱸ ᱦᱩᱸ
ᱢᱟᱱᱮ ᱚᱱᱠᱟ ᱟᱡ ᱧᱮᱧᱮᱞ ᱞᱟᱹᱜᱤᱫ ᱱᱟᱣᱟ ᱯᱮᱲᱟ ᱠᱚ ᱦᱤᱡᱩᱜ ᱠᱟᱱᱟ᱾ ᱟᱫᱚ ᱜᱚᱸᱰ ᱚᱱᱠᱟ ᱵᱟᱭ ᱵᱟᱲᱟᱭ ᱠᱟᱱ ᱛᱟᱦᱮᱸ ᱡᱚᱦᱟ ᱡᱟᱦᱟᱸ ᱫᱚ ᱟᱫᱚ᱾ ᱥᱮᱛᱟᱜ ᱨᱮ ᱢᱤᱫ ᱫᱤᱱ ᱩᱱ ᱦᱤᱞᱳᱜ ᱡᱟᱦᱟᱸ ᱛᱤᱥ ᱠᱚ ᱦᱤᱡᱩᱜᱼᱟ ᱠᱤ ᱵᱷᱳᱨ ᱨᱮ ᱪᱟᱞᱟᱣ ᱠᱟᱱᱟ ᱟᱡ ᱫᱚ᱾ ᱢᱤᱫᱴᱟᱝ ᱜᱟᱡᱟᱲ ᱜᱮ ᱟᱨᱠᱤ ᱚᱱᱠᱟ ᱢᱟᱱᱮ ᱵᱟᱭ ᱵᱩᱡ ᱟᱠᱟᱫᱟ ᱜᱟᱡᱟᱲ ᱥᱮ ᱪᱮᱫ ᱠᱟᱱᱟ ᱟᱨᱠᱤ? ᱚᱸᱰᱮ ᱜᱚᱴᱟᱜ ᱠᱟᱱ ᱛᱟᱦᱮᱱᱟᱭ, ᱛᱟᱦᱞᱮ ᱚᱱᱠᱟ ᱛᱮᱠᱚ ᱫᱤᱥᱟᱹ ᱠᱮᱫᱮᱭᱟ᱾ ᱟᱫᱚ ᱩᱱᱤ ᱦᱚᱸ ᱚᱱᱠᱟ ᱢᱟᱱᱮ ᱠᱚ ᱟᱫᱚ ᱠᱟᱹᱴᱤᱡ ᱞᱮᱫᱮᱭᱟ ᱥᱮ
ᱟᱪᱪᱷᱟ ᱟᱪᱪᱷᱟ ᱱᱚᱣᱟ ᱫᱚ ᱮᱪ ᱴᱮᱱ ᱥᱞᱮᱵᱷᱮᱱ ᱴᱩᱭᱮᱞᱵᱷ ᱠᱚᱨᱮᱜ ᱛᱟᱦᱮᱸ ᱠᱟᱱᱟ ᱟᱹᱞᱤᱧ ᱦᱚᱸᱞᱤᱧ ᱧᱟᱢ ᱠᱟᱫᱟ ᱱᱚᱣᱟ ᱜᱚᱞᱯᱚ ᱠᱟᱹᱦᱤᱱᱤ ᱫᱚ᱾
ᱦᱮᱸ ᱦᱮᱸ ᱯᱟᱲᱦᱟᱣ ᱦᱩᱭ ᱟᱠᱟᱱᱟ ᱱᱚᱣᱟ᱾
ᱚ
ᱦᱮᱸ ᱚᱱᱠᱟ ᱜᱮ ᱛᱟᱦᱮᱸ ᱠᱟᱱᱟ᱾ ᱟᱫᱚ ᱚᱱᱟ ᱠᱚ ᱛᱟᱞᱟ ᱛᱮᱦᱚᱸ ᱯᱟᱲᱦᱟᱣ ᱠᱟᱛᱮᱜ ᱦᱚᱸ ᱡᱚᱫᱤ ᱟᱵᱚ ᱜᱮᱭᱟᱱ ᱵᱟᱵᱚᱱ ᱚᱨᱡᱚᱱ ᱡᱚᱱᱚᱜᱼᱟ᱾ ᱛᱟᱦᱚᱞᱮ ᱟᱫᱚ ᱯᱟᱲᱦᱟᱣ ᱠᱟᱛᱮ ᱦᱚᱧ ᱞᱟᱹᱭᱟ ᱵᱮᱠᱟᱨ ᱜᱮ ᱟᱨᱠᱤ ᱟᱵᱚ
ᱦᱚᱸ ᱦᱮᱚᱸ ᱾ ᱦᱮᱸ ᱮᱠᱫᱚᱢ ᱮᱠᱫᱚᱢ ᱚᱱᱟ ᱞᱟᱹᱜᱤᱫ ᱛᱮ ᱮ
ᱦᱮᱸᱜ
ᱡᱟᱦᱟᱸᱭ ᱤᱭᱟᱹ ᱠᱚ ᱢᱮᱱᱟᱜ ᱠᱚᱣᱟ ᱚᱱᱚᱞᱤᱭᱟᱹ ᱠᱚ ᱟᱹᱰᱤ ᱵᱷᱟᱜᱤ ᱵᱷᱟᱜᱤ ᱯᱚᱛᱚᱵ ᱠᱚ ᱮᱫᱟ ᱱᱚᱣᱟ ᱠᱚ ᱤᱫᱤ ᱠᱟᱛᱮᱫ ᱟᱠᱚ ᱟᱠᱚᱣᱟᱜ ᱢᱚᱛᱟᱢᱚᱛ ᱠᱚ ᱮᱢ ᱵᱟᱲᱟ ᱠᱚ ᱦᱚᱸ ᱦᱩᱭ ᱵᱟᱲᱟ ᱠᱟᱱ ᱜᱮᱭᱟ ᱚᱱᱠᱟ ᱫᱚ ᱛᱟᱭᱚᱢ ᱚᱱ ᱛᱟᱦᱮᱱᱟ ᱟᱵᱚ ᱫᱚ ᱮᱠᱛᱚ ᱛᱟᱭᱚᱢ ᱨᱮ ᱢᱮᱱᱟᱜ ᱛᱟᱭᱚᱢ ᱨᱮᱵᱚᱱ ᱛᱟᱦᱮᱱᱟ ᱦᱮᱞᱳ ᱱᱟᱥ